ᱦᱮᱞᱳ
ᱦᱮᱸ ᱟᱸᱡᱟᱢ ᱫᱟ ᱵᱤᱱ ᱜᱚᱝᱠᱮ
ᱦᱮᱸ ᱟᱸᱡᱚᱢ ᱧᱟᱢᱚᱜ ᱠᱟᱱᱟ ᱟᱹᱵᱤᱱ ᱵᱤᱱ ᱟᱸᱡᱚᱢ ᱫᱟ?
ᱦᱮᱸ ᱟᱸᱡᱚᱢ ᱫᱟᱞᱤᱧ
ᱚ ᱪᱮᱫ ᱫᱩᱵᱤᱱ ᱪᱤᱠᱼᱼ
ᱪᱮᱫ ᱫᱩᱵᱤᱱ ᱪᱤᱠᱟᱹᱭ ᱫᱩᱲᱩᱵ ᱦᱩᱭ ᱠᱟᱱᱟ ᱟᱵᱤᱱ ᱫᱚ?
ᱦᱮᱸ ᱟᱹᱞᱤᱧ ᱦᱚᱸ ᱫᱩᱲᱩᱵ ᱢᱮᱱᱟᱜ ᱞᱤᱧᱟ
ᱚ ᱛᱚ ᱛᱮᱦᱮᱧ ᱫᱚᱼᱼ ᱢᱟᱱᱮ ᱱᱤᱛᱚᱜ ᱟᱞᱟᱝ ᱡᱟᱦᱟᱸ ᱵᱤᱥᱚᱭ ᱱᱤᱭᱟᱹᱞᱟᱝ ᱠᱟᱹᱴᱤᱡ ᱞᱟᱝ ᱜᱟᱞᱚᱪᱟ ᱚᱱᱟ ᱫᱚ ᱦᱩᱭᱩᱜ ᱠᱟᱱᱟ ᱥᱳᱥᱟᱞ ᱢᱤᱰᱤᱭᱟ ᱨᱮᱱᱟᱜᱼᱼ ᱵᱷᱟᱞᱮ ᱫᱤᱠ ᱟᱨ ᱠᱤᱪᱷᱩ ᱠᱷᱟᱨᱟᱯ ᱫᱤᱠ ᱞᱟᱱ ᱧᱮᱞᱟ ᱟᱨ ᱠᱟᱹᱴᱤᱡ ᱞᱟᱝ ᱛᱩᱞᱟᱹ ᱡᱚᱠᱷᱟᱭᱟ ᱱᱮᱛᱟᱨ ᱱᱮᱛᱟᱨ ᱥᱚᱥᱟᱞ ᱢᱤᱰᱤᱭᱟᱹ ᱨᱮ ᱥᱚᱥᱟᱞ ᱢᱤᱰᱤᱭᱟᱹ ᱨᱮ ᱟᱹᱰᱤ ᱠᱤᱪᱷᱩ ᱢᱮᱱᱟᱜᱼᱟ ᱡᱮᱢᱚᱱ ᱟᱻ ᱤᱭᱩᱴᱩᱵᱽ ᱛᱮᱜᱮ ᱥᱩᱨᱩ ᱠᱟᱛᱮ ᱯᱷᱮᱥᱵᱩᱠ ᱤᱱᱥᱴᱟᱜᱨᱟᱢ ᱴᱩᱭᱴᱟᱨ ᱟᱨᱦᱚᱸ ᱟᱹᱰᱤ ᱢᱮᱱᱟᱜᱼᱟ ᱡᱟᱦᱟᱸ ᱠᱚᱫᱚ ᱚ ᱥᱚᱥᱟᱞ ᱢᱤᱰᱤᱭᱟᱹ ᱢᱮᱱᱛᱮ ᱵᱚᱱ ᱤᱭᱩᱡᱽ ᱜᱮᱭᱟ ᱥᱮ ᱟᱵᱚ ᱥᱚᱵᱽᱫᱤᱱ ᱵᱚᱱ ᱵᱮᱵᱚᱦᱟᱨ ᱮᱫᱟ ᱟᱨ ᱚᱱᱟ ᱫᱟᱹᱭ ᱛᱮ ᱟᱵᱚ ᱟᱹᱰᱤ ᱠᱤᱪᱷᱩ ᱱᱟᱣᱟ ᱱᱟᱣᱟ ᱢᱟᱱᱮ ᱛᱚᱛᱛᱷᱚ ᱵᱚᱱ ᱧᱟᱢ ᱜᱮᱭᱟ ᱟᱨ ᱚᱱᱟ ᱥᱟᱶᱛᱮ ᱟᱵᱚ ᱟᱹᱰᱤ ᱠᱤᱪᱷᱩ ᱥᱩᱵᱤᱫᱷᱟ ᱵᱚᱱ ᱧᱟᱢᱟ ᱡᱟᱦᱟᱸᱛᱮ ᱟᱵᱚ ᱢᱟᱱᱮ ᱥᱩᱢ ᱞᱟᱦᱟᱛᱮ ᱡᱮᱢᱚᱱ ᱡᱟᱦᱟᱱᱟᱜ ᱠᱟᱛᱷᱟ ᱜᱚᱴᱟ ᱞᱟᱹᱜᱤᱫ ᱛᱮ ᱥᱟᱵ ᱥᱩᱨ ᱪᱟᱞᱟᱣ ᱦᱩᱭᱩᱜ ᱛᱟᱦᱮᱸᱫ ᱠᱟᱼᱼ ᱡᱟᱦᱟᱸᱭ ᱥᱟᱞᱟᱜ ᱮᱢ ᱨᱚᱲᱟ ᱩᱱᱤ ᱴᱷᱮᱱ ᱪᱟᱞᱟᱣ ᱦᱩᱭᱩᱜ ᱛᱟᱢᱟ ᱛᱟᱨᱯᱚᱨ ᱨᱚᱲ ᱢᱮ ᱛᱟᱨᱯᱚᱨ ᱠᱟᱛᱷᱟ ᱜᱚᱴᱟᱭ ᱢᱮ ᱚᱱᱠᱟ ᱤᱫᱩ ᱱᱮᱛᱟᱨ ᱫᱚ ᱢᱤᱫᱴᱟᱝ ᱪᱮᱫ ᱥᱩᱵᱤᱫᱷᱟ ᱟᱠᱟᱱᱟ ᱥᱚᱥᱟᱞ ᱢᱤᱰᱤᱭᱟᱹ ᱛᱮᱜᱮ ᱡᱮᱢᱚᱱ ᱡᱟᱦᱟᱱᱟᱜ ᱫᱚᱨᱠᱟᱨ ᱦᱩᱭᱮᱱ ᱛᱟᱢᱟ ᱯᱷᱳᱱ ᱟᱫᱮᱭᱟᱢ ᱡᱟᱸᱦᱟᱱᱟᱜ ᱪᱷᱚᱵᱤ ᱠᱚᱞ ᱞᱟᱹᱭᱢᱮ ᱵᱷᱤᱰᱤᱭᱚ ᱠᱚᱞ ᱞᱟᱹᱭᱢᱮ ᱚᱱᱟ ᱠᱚ ᱟᱢ ᱦᱚᱣᱟᱴᱥᱮᱯ ᱛᱮᱢ ᱫᱟᱲᱮᱭᱟᱜᱼᱟ ᱯᱷᱮᱥᱵᱩᱠ ᱛᱮᱢ ᱫᱟᱲᱮᱭᱟᱜᱼᱟᱢ ᱡᱟᱦᱟᱸ ᱫᱚ ᱟᱹᱰᱤ ᱱᱟᱯᱟᱭ ᱟᱨ ᱟᱹᱰᱤᱜᱮ ᱵᱷᱟᱞᱤ ᱫᱤᱠ ᱠᱟᱱᱟ ᱟᱨ ᱱᱤᱡᱮ ᱦᱚᱸ ᱯᱷᱮᱥᱵᱩᱠ ᱤᱱᱥᱴᱟᱜᱨᱟᱢ ᱫᱚ ᱵᱮᱵᱚᱦᱟᱨ ᱦᱩᱭᱩᱜ ᱜᱮᱭᱟ ᱟᱨ ᱛᱚᱵᱮ ᱢᱟᱡᱷᱮ ᱢᱚᱫᱽᱫᱷᱮ ᱛᱮᱫᱚ ᱟᱹᱰᱤ ᱵᱟᱲᱛᱤ ᱜᱷᱟᱱᱴᱟ ᱦᱩᱭᱩᱜ ᱜᱮᱭᱟ ᱡᱟᱦᱟᱸ ᱫᱚ ᱱᱤᱡᱮᱨᱟᱜ ᱴᱟᱭᱤᱢ ᱱᱚᱥᱴᱚᱜ ᱜᱮᱭᱟ ᱚᱱᱟ ᱫᱚ ᱮᱠᱪᱩᱭᱮᱞᱤ ᱩᱱᱟᱹᱜ ᱴᱟ ᱵᱷᱟᱞᱮ ᱫᱤᱠ ᱢᱮᱱᱛᱮᱫᱚ ᱧᱮᱞ ᱵᱟᱝ ᱜᱟᱱᱚᱜᱼᱟ ᱥᱚᱢᱚᱭ ᱨᱮ ᱟᱨ ᱥᱚᱴᱷᱤᱠ ᱠᱟᱡᱽ ᱨᱮ ᱞᱟᱜᱟᱣ ᱞᱮᱠᱟ ᱵᱮᱵᱚᱦᱟᱨ ᱫᱚᱨᱠᱟᱨᱚᱜ ᱠᱟᱱᱟ ᱟᱨ ᱟᱹᱵᱤᱱ ᱪᱮᱫ ᱵᱤᱱ ᱟᱹᱵᱤᱱ ᱪᱮᱫ ᱠᱚᱵᱤᱱ ᱜᱷᱟᱱᱴᱟᱭ ᱜᱮᱭᱟ ᱥᱚᱥᱟᱞ ᱢᱤᱰᱤᱭᱟ ᱨᱮ
ᱦᱮᱸ ᱟᱹᱞᱤᱧ ᱦᱚᱸ ᱜᱷᱟᱱᱴᱟ ᱫᱚᱞᱤᱧ ᱜᱷᱟᱱᱴᱟᱭ ᱜᱮᱭᱟ ᱚ ᱤᱭᱩᱴᱤᱭᱩᱵᱽ ᱯᱷᱮᱥᱵᱩᱠ ᱤᱥᱴᱟᱜᱨᱟᱢ ᱚᱱᱟ ᱥᱟᱶᱛᱮ ᱟᱭᱢᱟ ᱞᱮᱠᱟᱱ ᱵᱷᱤᱰᱤᱭᱚ ᱜᱮᱢ ᱠᱚᱦᱚᱸ ᱞᱤᱧ ᱠᱷᱮᱞ ᱜᱮᱭᱟ ᱛᱚ ᱱᱚᱣᱟ ᱠᱚ ᱢᱤᱫ ᱥᱮᱫ ᱛᱮ ᱞᱟᱹᱭ ᱞᱮᱠᱷᱟᱱ ᱫᱚ ᱟᱹᱰᱤ ᱜᱮ ᱢᱤᱫᱴᱮᱱ ᱱᱟᱼᱼ ᱟᱵᱚ ᱢᱟᱹᱱᱢᱤ ᱠᱚ ᱪᱮᱫ ᱟᱢ ᱠᱮᱫ
ᱦᱚᱭ
ᱢᱤᱫᱴᱮᱱ ᱱᱟᱯᱟᱭ ᱟᱸ ᱰᱤᱠ ᱫᱤᱭᱮ ᱜᱟᱱᱚᱜ ᱜᱮᱭᱟ ᱪᱮᱫᱟᱜ ᱵᱟᱝᱢᱟ ᱟᱵᱚ ᱵᱚᱱ ᱧᱮᱞᱟ ᱡᱮ ᱱᱚᱣᱟ ᱡᱟᱦᱟᱸ ᱤᱭᱩᱴᱩᱵᱽ ᱱᱚᱣᱟ ᱠᱚ ᱛᱟᱞᱟᱛᱮ ᱤᱭᱩᱴᱩᱵᱽ ᱯᱷᱮᱥᱵᱩᱠ ᱤᱱᱥᱴᱟᱜᱨᱟᱢ ᱱᱚᱣᱟ ᱠᱚ ᱨᱟᱜ ᱟᱵᱚᱱ ᱧᱮᱞᱟ ᱡᱮ ᱟᱱᱟᱜ ᱟᱭᱢᱟ ᱞᱮᱠᱟᱱᱟᱜ
ᱥᱩᱡᱚᱜᱽ ᱡᱮᱞᱮᱠᱟ ᱡᱮ ᱚᱱᱟ ᱨᱮᱱᱟᱜ ᱡᱟᱦᱟᱸ ᱞᱮᱠᱟ ᱦᱩᱭᱩᱜ ᱠᱟᱱᱟ ᱟᱵᱚ ᱚᱞᱚᱜ ᱯᱟᱲᱦᱟᱣ ᱤᱫᱤ ᱠᱟᱛᱮᱜ ᱢᱮᱱᱫᱚ
ᱯᱟᱹᱴᱷᱩᱣᱟᱹ ᱠᱚ ᱠᱷᱟᱸᱰᱟᱣᱮᱫᱟ ᱩᱱᱠᱩ ᱠᱚᱜᱮ ᱱᱚᱣᱟᱨᱮ ᱥᱩᱫᱩ ᱩᱱᱠᱩ ᱠᱚᱜᱮ ᱟᱠᱚ ᱩᱯᱚᱠᱟᱨ ᱠᱚ ᱧᱟᱢᱮᱫᱟ ᱚᱱᱠᱟ ᱚᱱᱠᱟ ᱫᱚ ᱵᱟᱝ ᱠᱟᱱᱟ ᱱᱚᱣᱟ ᱠᱷᱮᱫ
ᱠᱷᱮᱛ ᱨᱮᱜᱮ ᱵᱟᱭ ᱜᱟᱱᱚᱜᱼᱟ ᱡᱟᱦᱟᱸᱭ ᱠᱚ ᱵᱟᱝ ᱵᱟᱲᱟᱭ ᱦᱚᱲ
ᱠᱩᱦᱚ ᱜᱷᱟᱱᱴᱟᱭ ᱫᱟ ᱥᱮ ᱚᱱᱟ ᱥᱳᱥᱟᱞ ᱢᱤᱰᱤᱭᱟ ᱨᱮ ᱮᱠᱴᱤᱵᱷ ᱠᱚ ᱛᱟᱦᱮᱱ ᱠᱟᱱᱟ ᱛᱳ ᱱᱚᱣᱟ ᱥᱳᱥᱟᱞ ᱢᱤᱰᱤᱭᱟ ᱫᱚ ᱟᱵᱚ- ᱡᱮᱦᱮᱛᱩ ᱱᱟᱯᱟᱭ ᱫᱤᱠ ᱡᱮᱢᱚᱱ ᱢᱮᱱᱟᱜᱼᱟ ᱥᱮᱨᱚᱠᱚᱢ ᱵᱟᱲᱤᱡ ᱫᱤᱠ ᱦᱚ ᱢᱮᱱᱟᱜᱼᱟ ᱡᱟᱦᱟᱱᱟᱜ ᱡᱟᱦᱟ ᱞᱮᱠᱟ ᱥᱩᱡᱳᱜᱽ ᱥᱩᱵᱤᱫᱟ ᱡᱮᱢᱚᱱ ᱵᱚᱱ ᱧᱟᱢᱟ ᱚᱱᱟ ᱨᱮᱱᱟᱜ ᱚᱥᱩᱵᱤᱫᱟ ᱠᱚ ᱫᱚ ᱛᱟᱦᱮᱱ ᱜᱮᱭᱟ ᱥᱮ ᱨᱚᱠᱚᱢ ᱜᱮ ᱡᱮᱢᱚᱱ ᱦᱚᱜᱼᱚᱭ ᱥᱳᱥᱟᱞ ᱢᱤᱰᱤᱭᱟ ᱨᱮ ᱮᱠᱴᱤᱵᱷ ᱟᱵᱚ ᱫᱚ ᱥᱳᱥᱟᱞ ᱢᱤᱰᱤᱭᱟ ᱟᱦ ᱞᱟᱹᱭ ᱞᱮᱠᱷᱟᱱ ᱫᱚ ᱱᱚᱝᱠᱟ ᱢᱤᱫ- ᱪᱷᱮᱫ ᱛᱮ ᱫᱚ ᱡᱟᱦᱟ ᱵᱤᱥ ᱡᱮᱞᱮᱠᱟ ᱡᱮᱢᱚᱱ ᱵᱤᱥ ᱢᱤᱫᱴᱮᱱ ᱟᱦ- ᱚᱱᱠᱟ ᱠᱮᱢᱤᱠᱮᱞ ᱡᱟᱛᱤᱭᱚ ᱡᱟᱦᱟ ᱱᱟᱜ ᱯᱨᱚᱰᱟᱠ ᱠᱚ ᱡᱩᱫᱤᱢ ᱵᱮᱵᱚᱦᱟᱨᱟ ᱡᱮᱢᱚᱱ- ᱠᱷᱮᱛ ᱵᱟᱹᱫᱽ ᱨᱮ ᱡᱩᱫᱤᱢ ᱮᱢ ᱟᱜ ᱚᱸᱰᱮ ᱫᱚ ᱱᱟᱯᱟᱭ ᱥᱟᱹᱦᱤᱡ ᱯᱷᱚᱥᱚᱞ ᱠᱚ- ᱡᱚ-ᱢᱟᱜ ᱥᱮ ᱧᱩ-ᱟᱜ ᱡᱟᱦᱟ ᱠᱚ ᱟᱹᱰᱤ ᱱᱟ ᱵᱷᱟᱜᱮ ᱧᱚᱜ ᱩᱛᱯᱟᱫᱚᱱᱚᱜᱼᱟ
ᱦᱩ-ᱩᱦ
ᱟᱨ ᱚᱱᱠᱟ ᱜᱮ ᱧᱮᱞ ᱞᱮᱠᱷᱟᱱ ᱧᱮᱞ ᱧᱟᱢᱚᱜ ᱜᱚᱜᱼᱟ ᱚᱱᱟ ᱫᱚ ᱡᱚᱢ ᱞᱮᱠᱷᱟᱱ ᱫᱚ ᱢᱟᱹᱱᱢᱤ ᱠᱚ ᱨᱳᱜᱽ ᱥᱮ ᱚᱱᱠᱟ ᱜᱚᱡ ᱦᱚᱠᱚ ᱫᱟᱲᱮᱭᱟᱜᱼᱟ ᱥᱮ ᱥᱮ ᱨᱚᱠᱚᱢ ᱜᱮ ᱥᱳᱥᱟᱞ ᱢᱤᱰᱤᱭᱟ ᱦᱚ ᱤᱧ ᱫᱚ ᱚᱱᱠᱟᱧ ᱢᱚᱱᱮᱭᱟ ᱡᱮ ᱱᱚᱣᱟ ᱫᱚ ᱢᱤᱫᱴᱮᱱ- ᱮᱜ ᱵᱟᱹᱜ ᱚᱱᱠᱟ ᱟᱢ ᱡᱩᱫᱤ ᱵᱷᱟᱜᱮᱢ ᱵᱮᱵᱚᱦᱟᱨᱟ ᱵᱷᱟᱜᱮ ᱥᱮᱪ ᱜᱮ ᱪᱟᱞᱟᱜᱼᱟ ᱟᱨ ᱟᱢ ᱡᱩᱫᱤ ᱚᱱᱟ ᱨᱮᱱᱟᱜ ᱵᱟᱹᱲᱤᱡ- ᱮᱢ ᱵᱮᱵᱚᱦᱟᱨᱟ ᱵᱟᱹᱲᱤᱡ ᱜᱮ ᱥᱮᱨᱚᱠᱚᱢ ᱜᱮ ᱠᱟᱱᱟ ᱡᱮᱢᱚᱱ- ᱟᱢ ᱡᱩᱫᱤ ᱚᱜ ᱡᱟᱦᱟᱱᱟᱜ ᱵᱟᱢ ᱧᱟᱢ ᱫᱟ ᱥᱮ ᱡᱟᱦᱟᱱᱟᱜ ᱮᱴᱠᱮᱴᱚᱲᱮ ᱨᱮᱢ ᱯᱟᱲᱟᱣ ᱟᱠᱟᱱᱟ ᱟᱹᱰᱤ- ᱡᱩᱨᱤᱩᱤ ᱞᱮᱠᱟᱜᱮ ᱛᱟᱦᱚᱞᱮ ᱚᱱᱟ ᱤᱭᱩᱴᱩᱵᱽ- ᱛᱟᱞᱟᱛᱮ ᱯᱷᱮᱥᱵᱩᱠ ᱤᱱᱥᱴᱟᱜᱨᱟᱢ ᱛᱟᱞᱟᱛᱮ ᱚᱸᱰᱮ ᱵᱟ ᱚᱱᱠᱟ ᱜᱩᱜᱩᱞ ᱠᱨᱚᱢ ᱠᱷᱚᱱᱮᱢ ᱞᱮᱞ ᱠᱮᱫᱟ ᱥᱟᱨᱪ ᱠᱟᱛᱮ ᱛᱚ ᱚᱱᱟ ᱟᱢᱮᱢ ᱧᱮᱞᱟ ᱚᱸᱰᱮ ᱠᱷᱚᱱ ᱟᱢ ᱡᱟᱦᱟᱢ ᱠᱷᱚᱡᱚᱜ ᱠᱟᱱ ᱛᱟᱦᱮᱫ ᱚᱱᱟ ᱚᱨᱡᱚ ᱫᱚ ᱚᱸᱰᱮ ᱠᱷᱚᱱ ᱦᱮᱡ ᱟᱢᱟ
ᱛᱚ ᱥᱚᱝᱠᱟ ᱜᱮ ᱡᱮᱢᱚᱱ ᱟᱨᱦᱚ ᱢᱮᱱᱟᱜᱼᱟ ᱡᱮ ᱠᱤᱪᱷᱩ ᱠᱤᱪᱷᱩ ᱫᱚ- ᱨᱤᱞᱥ ᱮᱠᱫᱚᱢ ᱨᱤᱞᱥ ᱠᱚ ᱚᱱᱟ ᱥᱟᱣ ᱥᱟᱣᱛᱮ ᱡᱮᱞᱮᱠᱟ ᱟᱜ ᱟᱜ ᱜᱷᱟᱱᱴᱟ ᱛᱟᱨᱯᱚᱨᱮ ᱠᱤᱪᱷᱩ ᱠᱤᱪᱷᱩ ᱦᱚᱲ ᱢᱟ ᱚᱱᱟᱨᱮ ᱥᱟᱨᱟᱫᱤᱱ ᱥᱚᱢᱚᱭ ᱠᱚ ᱮᱢᱟᱜ ᱠᱟᱱᱟ ᱢᱮᱱᱞᱮᱠᱷᱟᱱ ᱫᱚ ᱯᱨᱟᱭᱜᱮ ᱫᱤᱱ ᱨᱮᱱᱟᱜ ᱥᱚᱢᱚᱭ ᱦᱟᱯᱷ ᱫᱤᱱ ᱚᱱᱟ ᱨᱮᱜᱮ ᱠᱷᱟᱴᱟᱣ ᱫᱟ ᱱᱚᱣᱟ ᱢᱤᱫᱴᱮᱱ ᱵᱟᱲᱤᱡ ᱫᱤᱠ ᱠᱟᱱᱟ ᱚᱱᱟ ᱥᱟᱣ- ᱚᱱᱟ ᱨᱮᱱᱟᱜ ᱜᱷᱟᱱᱴᱟ ᱛᱟᱯᱚᱨᱮ ᱚᱱᱟᱨᱮ ᱮᱠᱴᱤᱵᱷ ᱛᱟᱦᱮᱱ ᱱᱚᱣᱟ ᱢᱤᱴᱮᱱ ᱟᱹᱰᱤ ᱜᱮ ᱤᱭᱟᱹ- ᱵᱮᱥᱤᱨ ᱵᱷᱟᱜᱽ ᱜᱮ ᱦᱚᱲ ᱠᱚ ᱛᱟᱦᱮᱱ ᱠᱟᱱᱟ
ᱛᱚ ᱱᱚᱣᱟ ᱫᱚ ᱵᱟᱨᱭᱟ ᱜᱮ ᱠᱚᱢᱯᱮᱭᱟᱨ ᱜᱟᱱᱚᱜ ᱠᱟᱱᱟ ᱛᱚ ᱱᱚᱣᱟ ᱵᱷᱤᱛᱤᱨ- ᱮ ᱟᱨᱦᱚ ᱚᱱᱠᱟ ᱥᱩᱵᱤᱫᱟ ᱚᱥᱩᱵᱤᱫᱟ ᱠᱚ ᱢᱮᱱᱟᱜ ᱜᱮᱭᱟ ᱱᱤᱛᱚᱜ ᱡᱟᱦᱟᱸᱴ ᱱᱚᱣᱟ ᱥᱳᱥᱟᱞ ᱢᱤᱰᱤᱭᱟ ᱢᱟᱱᱮ ᱪᱮᱫᱠᱟ ᱠᱟ ᱠᱟᱛᱮᱫ ᱟᱵᱚ ᱵᱚᱱ ᱤᱭᱟᱹ ᱫᱟᱲᱮᱭᱟᱜᱼᱟ ᱢᱟᱱᱮ ᱢᱤᱴᱮᱱ ᱥᱚᱢᱚᱭ ᱵᱩᱴᱟᱹ ᱟᱠᱟᱱ ᱥᱚᱢᱚᱭ ᱢᱩᱫᱽᱨᱮ ᱚᱱᱟ ᱜᱷᱟᱱᱴᱟ ᱦᱩᱭᱩᱜ ᱛᱟᱵᱚᱱᱟ ᱵᱟ ᱚᱱᱟ ᱚᱱᱟ ᱜᱷᱟᱱᱴᱟ ᱦᱩᱭᱩᱜ ᱛᱟᱵᱚᱱᱟ ᱵᱟ ᱚᱱᱟ ᱠᱷᱚᱱ ᱟᱵᱚ ᱪᱤᱠᱟ ᱨᱩᱠᱷᱤᱭᱟ ᱵᱚᱱ ᱫᱟᱲᱮᱭᱟᱜᱼᱟ ᱠᱟᱹᱴᱤᱡ ᱞᱟᱹᱭᱢᱮ ᱟᱢᱟᱜ ᱫᱤᱥ ᱦᱩᱫᱤᱥ -
ᱦᱩ ᱚᱵᱚᱥᱥᱳᱭ ᱟᱜ ᱤᱧᱫᱩᱧ ᱢᱮᱱᱟ ᱥᱳᱥᱟᱞ ᱢᱤᱰᱤᱭᱟ ᱫᱚ ᱟᱵᱚ ᱫᱚ ᱵᱷᱟᱞᱮ ᱫᱤᱠ ᱜᱮᱵᱚᱱ ᱢᱮᱱᱛᱮ ᱜᱮᱵᱚᱱ ᱧᱮᱞᱟ ᱟᱨ ᱥᱮᱨᱚᱠᱚᱢ - ᱠᱳᱱᱳ ᱮᱠᱴᱟ ᱩᱦ ᱠᱷᱟᱨᱟᱯ ᱵᱮᱵᱚᱦᱟᱨ ᱨᱮᱱᱟᱜ ᱫᱚ ᱵᱟᱵᱚᱱ ᱪᱮᱥᱴᱟᱭᱟ ᱡᱟᱦᱟᱨᱮ ᱟᱵᱚᱣᱟᱜ ᱥᱚᱢᱚᱭ ᱱᱚᱥᱴᱚᱜ ᱢᱟ ᱚᱱᱠᱟᱱᱟᱜ ᱫᱚ ᱵᱟᱵᱚᱱ ᱪᱮ- ᱪᱮᱥᱴᱟ ᱭᱟᱵᱚ ᱛᱟᱨᱯᱚᱨ ᱯᱨᱚᱛᱷᱚᱢᱚᱛᱚ ᱦᱩᱭᱩᱜ ᱠᱟᱱᱟ ᱡᱤ ᱟᱵᱚ ᱥᱚᱢᱚᱭ ᱦᱤᱥᱟᱹᱵ ᱛᱮ ᱟᱨ ᱚᱱᱠᱟ- ᱞᱟᱠᱛᱤᱭᱟᱱ ᱡᱤᱱᱤᱥ ᱡᱩᱫᱤ ᱵᱚᱱ ᱧᱮᱞᱟ ᱥᱳᱥᱟᱞ ᱢᱤᱰᱤᱭᱟ ᱨᱮ ᱥᱮ ᱚᱱᱟ ᱞᱟᱠᱛᱤᱭᱟᱱ ᱡᱤᱱᱤᱥ ᱜᱮ ᱵᱚᱱ ᱵᱮᱵᱚᱦᱟᱨᱟ ᱛᱟᱦᱚᱞᱮ ᱠᱷᱟᱱ ᱫᱚ ᱟᱰᱤ ᱜᱮ ᱱᱟᱯᱟᱭᱚᱜᱼᱟ ᱟᱨ ᱟᱨ ᱡᱩᱫᱤ ᱟᱵᱚ ᱵᱟᱲᱛᱤ ᱵᱚᱱ ᱧᱮᱞᱟ ᱥᱳᱥᱟᱞ ᱢᱤᱰᱤᱭᱟ ᱛᱟᱦᱚᱞᱮ ᱠᱷᱟᱱ ᱫᱚ ᱟᱵᱚᱣᱟᱜ ᱡᱟᱦᱟ ᱯᱨᱚᱛᱤᱫᱤᱱ ᱨᱮᱱᱟᱜ ᱠᱟᱢᱤ ᱠᱚ ᱟᱨ ᱠᱤᱝᱵᱟ ᱫᱤᱥᱟᱹ ᱦᱚᱨᱟ ᱠᱚ ᱚᱱᱟ ᱠᱷᱚᱱᱟᱜ ᱵᱚᱱ ᱪᱷᱩᱰᱟᱹᱨᱚᱜᱼᱟ ᱡᱟᱦᱟ ᱫᱚ ᱢᱤᱫᱴᱮᱱ ᱢᱤᱫᱴᱮᱱ ᱟᱜ ᱵᱟᱲᱤᱡ ᱫᱤᱠ ᱠᱟᱱᱟ ᱤᱧ ᱫᱚᱧ ᱞᱟᱹᱭ ᱟ ᱟᱨ ᱟᱨ ᱚᱵᱚᱥᱥᱚᱭ ᱥᱤᱠᱠᱷᱟᱨᱛᱷᱤ ᱡᱤᱵᱚᱱ ᱨᱮᱫᱚ ᱫᱚᱨᱠᱟᱨ ᱜᱮᱭᱟ ᱥᱳᱥᱟᱞ ᱢᱤᱰᱤᱭᱟ ᱠᱟᱨᱚᱱ ᱟ ᱚᱱᱮ ᱤᱥᱠᱩᱞ ᱨᱮ ᱠᱤᱱᱵᱟ ᱱᱚᱱᱛᱮ ᱟᱢᱟᱜ ᱠᱚᱞᱮᱡᱽ ᱨᱮ ᱚᱞᱚᱜ ᱯᱟᱲᱦᱟᱣ ᱯᱟᱥᱟᱯᱥᱤ ᱱᱮᱛᱟᱨ ᱫᱚ ᱟᱨᱚ ᱡᱩᱫᱤ ᱢᱳᱵᱟᱭᱤᱞ ᱛᱮ ᱯᱟᱲᱦᱟᱣ ᱨᱮᱱᱟᱜ ᱢᱤᱫᱴᱮᱱ ᱥᱩᱡᱳᱜᱽ ᱛᱟᱦᱮᱱ ᱠᱟᱱᱟ᱾ ᱡᱟᱦᱟᱸᱛᱮ ᱟᱵᱚ ᱵᱟᱹᱲᱛᱤ ᱥᱚᱢᱚᱭ ᱵᱚᱱ ᱮᱢ ᱫᱟᱲᱮᱭᱟᱜᱼᱟ ᱚᱞᱚᱜ ᱯᱟᱲᱦᱟᱣ ᱨᱮ ᱟᱨ ᱟᱨ ᱢᱤᱫᱴᱮᱱ ᱚᱱᱟ ᱱᱤᱭᱮ ᱟᱨᱦᱚᱸ ᱱᱟᱣᱟ ᱠᱤᱪᱷᱩ ᱠᱚᱨᱟᱣ ᱨᱮᱱᱟᱜ ᱱᱟᱣᱟ ᱱᱟᱣᱟ ᱠᱤᱪᱷᱩ ᱠᱚᱨᱟᱣ ᱨᱮᱱᱟᱜ ᱱᱟᱣᱟ ᱱᱟᱣᱟ ᱠᱤᱪᱷᱩ ᱠᱚᱨᱟᱣ ᱱᱟᱣᱟ ᱠᱤᱪᱷᱩ ᱛᱮᱵᱚᱱ ᱥᱮᱬᱟᱭᱟ ᱡᱮᱢᱚᱱ ᱟᱵᱚ ᱤᱥᱠᱤᱞ ᱠᱚ ᱱᱟᱣᱟ ᱱᱟᱣᱟ ᱚᱱᱟ ᱠᱚᱵᱚᱱ ᱥᱮᱬᱟ ᱫᱟᱲᱮᱭᱟᱜ-ᱟ᱾ ᱡᱟᱦᱟᱸ ᱫᱚ ᱥᱳᱥᱟᱞ ᱢᱤᱰᱤᱭᱟ ᱨᱮᱱᱟᱜ ᱵᱟᱹᱞᱤᱮ ᱫᱤᱠ ᱟᱵᱚ ᱵᱮᱵᱚᱦᱟᱨᱛᱮᱫ ᱵᱚᱱ ᱞᱟᱦᱟᱜ ᱢᱟ ᱥᱮ ᱞᱟᱦᱟ ᱫᱟᱲᱮᱭᱟᱜ-ᱟ ᱵᱚᱱ᱾ ᱟᱨ ᱚᱱᱠᱟᱜᱮ ᱠᱤᱪᱷᱩ ᱠᱤᱪᱷᱩ ᱤᱭᱟᱹ ᱢᱟᱱᱮ ᱥᱳᱥᱟᱞ ᱢᱤᱰᱤᱭᱟ ᱨᱮᱫᱚ ᱯᱞᱟᱴᱯᱷᱚᱢ ᱢᱮᱱᱟᱜ-ᱟ ᱡᱟᱦᱟᱸ ᱠᱚᱨᱮᱫ ᱫᱚ ᱚᱞᱚᱜ ᱯᱟᱲᱦᱟᱜ ᱱᱤᱭᱟᱹ ᱛᱟᱨᱯᱚᱨ ᱱᱟᱣᱟ ᱟᱵᱚ ᱡᱟᱦᱟᱱᱟᱜ ᱥᱮᱬᱟ ᱞᱟᱹᱜᱤᱫ ᱛᱮ ᱚᱱᱠᱟᱱᱟᱜ ᱥᱠᱤᱞ ᱠᱚ ᱾ ᱢᱮᱱᱟᱜᱼᱟ ᱡᱟᱦᱟᱸ ᱫᱚ ᱟᱵᱚᱣᱟᱜ ᱟᱹᱰᱤ ᱵᱷᱟᱞᱮ ᱡᱤᱱᱤᱥ ᱠᱟᱱᱟ ᱟᱨ ᱚᱱᱟ ᱠᱚᱨᱮ ᱟᱵᱚ ᱚᱵᱚᱥᱳᱭ ᱛᱟᱦᱮᱸ ᱫᱚᱨᱠᱟᱨ᱾ ᱡᱟᱛᱮ ᱟᱵᱚ ᱟᱨᱚ ᱱᱟᱣᱟ ᱠᱤᱪᱷᱩ ᱵᱚᱱ ᱥᱮᱬᱟᱭ ᱢᱟ᱾ ᱟᱨ ᱥᱚᱴᱷᱤᱠ ᱠᱟᱡ ᱨᱮᱵᱚᱱ ᱞᱟᱜᱟᱣᱢᱟ ᱥᱳᱥᱟᱞ ᱢᱤᱰᱤᱭᱟ ᱥᱩᱫᱷᱩ ᱢᱟᱛᱨᱚ ᱚᱱᱮ ᱵᱷᱤᱰᱭᱳ ᱧᱮᱞ ᱠᱤᱱᱵᱟ ᱜᱮᱢ ᱠᱷᱮᱞ ᱨᱮᱫᱚ ᱵᱟᱝ ᱾ ᱟᱨ ᱡᱟᱦᱟᱸᱛᱮ ᱟᱵᱚᱣᱟᱜ ᱟᱵᱚᱣᱟᱜ ᱥᱚᱢᱟᱡᱽ ᱨᱮ ᱚᱱᱟ ᱵᱷᱟᱹᱞᱤ ᱫᱤᱠ᱾ ᱠᱚ ᱱᱤᱡᱮ ᱦᱚᱸ ᱵᱟᱲᱟᱭ ᱟᱨᱚ ᱡᱟᱦᱟᱸᱭ ᱠᱚ ᱜᱷᱟᱨᱽᱡ ᱨᱮᱱ ᱜᱮ ᱵᱟᱝᱠᱷᱟᱱ ᱯᱚᱨᱤᱵᱟᱨ ᱨᱮᱱ ᱜᱮ ᱵᱟᱝᱠᱷᱟᱱ ᱯᱟᱱᱛᱮ ᱚᱲᱟᱜ ᱵᱟᱝᱠᱷᱟᱱ ᱯᱟᱱᱛᱮ ᱚᱱᱠᱟ ᱡᱟᱦᱟᱭ ᱜᱮ ᱜᱷᱟᱨᱚᱸᱡᱽ ᱨᱮᱱ ᱦᱚᱲ ᱦᱚᱸ ᱞᱟᱹᱭ ᱫᱚᱨᱠᱟᱨᱚᱜ ᱠᱟᱱᱟ ᱡᱮ ᱩᱪᱤᱛ ᱨᱮᱱᱟᱜ ᱜᱮ ᱥᱳᱥᱟᱞ ᱢᱤᱰᱤᱭᱟ ᱫᱚ ᱢᱟᱱ ᱵᱮᱵᱚᱦᱟᱨ ᱟᱨ ᱚᱱᱟ ᱵᱟᱹᱲᱛᱤ ᱫᱚ ᱯᱷᱟᱞᱛᱩ ᱴᱟᱭᱤᱢ ᱱᱚᱥᱴᱚᱜᱼᱟ ᱥᱮ ᱥᱚᱢᱚᱭ ᱵᱮᱵᱟᱹᱲᱤᱡ ᱠᱷᱚᱨᱚᱪ ᱚᱱᱟ ᱫᱚ ᱩᱪᱤᱛ ᱵᱟᱝ ᱠᱟᱱᱟ᱾ ᱟᱨ ᱟᱹᱵᱤᱱ ᱛᱟᱦᱚᱞᱮ ᱚᱱᱠᱟᱱᱟᱜ ᱪᱮᱫ ᱠᱚᱵᱤᱱ ᱚᱱᱠᱟᱱᱟᱜ ᱡᱟᱦᱱᱟᱜ ᱯᱞᱟᱴᱯᱷᱚᱨᱚᱢ ᱠᱚᱨᱮ ᱵᱤᱱ ᱯᱟᱲᱦᱟᱜ ᱜᱮᱭᱟ ᱥᱳᱥᱟᱞ ᱢᱤᱰᱤᱭᱟ ᱨᱮᱱᱟᱜ᱾
ᱦᱮᱸ ᱚᱱᱠᱟ ᱢᱟ ᱢᱮᱱᱟᱜ ᱟᱠᱟᱫ ᱜᱮᱭᱟ ᱟᱨ ᱯᱟᱲᱦᱟᱜ ᱫᱚᱞᱤᱧ ᱯᱟᱲᱦᱟᱜ ᱜᱮᱭᱟ ᱛᱚ ᱱᱮᱛᱟᱨ ᱡᱟᱦᱟᱸ ᱟᱭᱢᱟ ᱨᱚᱠᱚᱢ ᱳᱭᱮᱵᱽᱥᱟᱭᱤᱴ ᱠᱚ ᱢᱮᱱᱟᱜ-ᱟ ᱛᱚ ᱚᱱᱟ ᱳᱭᱮᱵᱽᱥᱟᱭᱤᱴ ᱠᱚᱨᱮ ᱦᱚᱸ ᱠᱤᱪᱷᱩ ᱠᱤᱪᱷᱩ ᱫᱚ ᱟᱹᱰᱤ ᱱᱟᱯᱟᱭ ᱥᱟᱺᱦᱤᱡ᱾ ᱚᱸᱰᱮ ᱜᱩᱡᱷᱟᱹᱣ ᱥᱟᱹᱦᱤᱡ ᱜᱩᱡᱮᱛ ᱥᱟᱹᱦᱤᱡ ᱚᱱᱟ ᱠᱚ ᱟᱯᱞᱳᱰ ᱜᱮᱭᱟ ᱟᱨ ᱚᱱᱟ ᱪᱷᱟᱲᱟ ᱦᱚᱸ ᱢᱮᱱᱟᱜ-ᱟ ᱴᱮᱞᱤᱜᱨᱟᱢ ᱴᱩᱭᱴᱟᱨ᱾
ᱦᱸ ᱜᱮ
ᱦᱮᱸ ᱱᱚᱣᱟ ᱠᱚ ᱟᱨᱦᱚᱸ ᱚᱱᱠᱟᱱᱟᱜ ᱠᱤᱪᱷᱩ ᱜᱨᱩᱯ ᱠᱚ ᱢᱟᱱᱮ ᱦᱳᱣᱟᱴᱥᱮᱯ ᱜᱨᱩᱯ ᱡᱮᱢᱚᱱ ᱱᱚᱣᱟ ᱠᱚᱨᱮ ᱟᱹᱰᱤ ᱱᱟᱯᱟᱭ ᱜᱮ ᱠᱤᱪᱷᱩ ᱠᱤᱪᱷᱩ ᱟᱢ ᱡᱟᱦᱟᱱᱟᱜ ᱜᱮ ᱦᱳᱭᱛᱳ ᱟᱢ ᱛᱮᱭᱟ
ᱢ ᱦᱟᱛᱟᱣᱮᱫᱟ ᱚᱱᱟ ᱛᱮᱭᱟᱨᱤ ᱦᱟᱛᱟᱣ ᱨᱮ ᱟᱢ ᱟᱹᱰᱤ ᱜᱚᱲᱚᱭ ᱮᱢᱟᱢᱟ ᱟᱨ ᱢᱮᱱ ᱞᱮᱠᱷᱟᱱ ᱦᱫᱚ
ᱢᱤᱫ ᱥᱮᱫ ᱛᱮ ᱡᱮᱢᱚᱱ ᱦᱚᱭᱛᱳ ᱥᱟᱵ ᱠᱟᱜ ᱢᱮ ᱡᱮ ᱟᱢ ᱠᱳᱱᱳ ᱪᱟᱱᱚᱪ ᱵᱟᱢ ᱧᱮᱞ ᱫᱟᱲᱮᱭᱟᱫᱟ ᱚᱱᱟ ᱥᱮ ᱚᱱᱟ ᱯᱟᱸᱡᱟ ᱵᱟᱢ ᱫᱟᱲᱮᱭᱟᱫᱟ ᱚᱱᱟᱛᱮ
ᱚᱱᱟᱛᱮ
ᱱᱟᱯᱟᱭ ᱫᱤᱠ ᱠᱟᱱᱟ ᱤᱭᱩᱴᱩᱵᱽ ᱨᱮᱱᱟᱜ ᱫᱚ ᱡᱮ ᱟᱢ ᱨᱮᱠᱳᱰᱤᱝ ᱪᱟᱱᱚᱪ ᱧᱟᱢᱟ ᱢᱟᱱᱮ ᱟᱢ ᱛᱤᱱᱟᱹᱜ ᱫᱷᱟᱢ ᱫᱚᱨᱠᱟᱨᱟ ᱩᱱᱟᱹᱜ ᱫᱷᱟᱢ ᱧᱟᱢᱟ ᱚᱱᱟ ᱦᱚᱸᱚᱸ ᱯᱷᱤᱨᱤ ᱛᱮ᱾ ᱛᱚ ᱱᱮᱛᱟᱨ ᱟᱹᱰᱤ ᱱᱟᱯᱟᱭ ᱵᱷᱟᱜᱮ ᱫᱤᱠ ᱠᱟᱱᱟ ᱚᱱᱟ ᱫᱚ ᱤᱭᱩᱴᱩᱵᱽ ᱫᱚ ᱡᱮᱦᱮᱛᱩ ᱟᱢ ᱵᱟᱨ ᱵᱟᱨᱮᱢ ᱧᱮᱞ ᱮᱫᱟ ᱚᱠᱟ ᱴᱷᱮᱱ ᱵᱟᱢ ᱵᱩᱡᱷᱟᱹᱣ ᱫᱟᱲᱮ ᱮᱸᱴᱠᱮᱴᱚᱬᱮ ᱚᱱᱠᱟᱜᱮ ᱡᱮᱢᱚᱱ ᱟᱨᱦᱚᱸ ᱮᱸᱴᱠᱮᱴᱚᱬᱮ ᱦᱚᱸ ᱢᱮᱱᱟᱜ ᱠᱟᱫᱟ᱾ ᱡᱮᱞᱮᱠᱟ ᱢᱮᱱ ᱞᱮᱠᱷᱟᱱ ᱫᱚ ᱡᱟᱦᱟᱸ ᱤᱭᱩᱴᱩᱵ ᱠᱚᱨᱮ ᱠᱤᱪᱷᱩ ᱟᱵᱚ ᱠᱮᱞᱟᱥ ᱠᱚ ᱠᱷᱟᱹᱛᱤᱨ ᱛᱮ ᱡᱮᱢᱚᱱ ᱢᱮᱫᱴᱮᱱ ᱢᱮᱫᱴᱮᱱ ᱥᱟᱵᱥᱠᱨᱤᱯᱥᱚᱱ ᱨᱮᱱᱟᱜ ᱢᱤᱫᱴᱮᱱ ᱵᱮᱯᱟᱨ ᱢᱮᱱᱟᱜ ᱱᱚᱣᱟ ᱫᱚ ᱡᱷᱚᱛᱚ ᱮᱯᱥ
ᱮᱯᱥ ᱜᱮ
ᱵᱷᱤᱛᱨᱤ ᱨᱮᱜᱮ ᱚᱱᱟ ᱫᱚ ᱵᱟᱝ ᱚᱱᱟ ᱪᱷᱟᱲᱟ ᱡᱮᱢᱚᱱ ᱧᱮᱞᱟᱵᱚᱱ ᱡᱟᱦᱟᱸ ᱠᱚ ᱱᱮᱛᱟᱨ ᱢᱟ ᱮ-ᱟᱭ ᱨᱮᱱᱟᱜ ᱡᱩᱜᱽ ᱦᱮᱡ ᱟᱠᱟᱱᱟ ᱛᱚ ᱱᱚᱰᱮ ᱟᱵᱚ ᱵᱚᱱ ᱧᱮᱞᱟ ᱮᱭᱟᱭ ᱥᱚᱢᱚᱱᱫᱷᱮ ᱡᱩᱫᱤ ᱟᱢ ᱢᱤᱫᱴᱮᱱ ᱠᱳᱥᱪᱮᱱ ᱮᱢ ᱠᱚᱨᱟᱣᱟ ᱛᱚ ᱟᱢ ᱱᱚᱸᱰᱮ ᱠᱟᱹᱣᱰᱤ ᱞᱟᱜᱟᱣ ᱟᱢᱟ ᱡᱟᱹᱥᱛᱤ ᱛᱮ ᱟᱨ ᱚᱸᱰᱮ ᱡᱩᱫᱤ ᱠᱟᱹᱣᱰᱤ ᱵᱟᱢ ᱮᱢ ᱫᱟᱲᱮᱭᱟᱜ-ᱟ ᱛᱟᱦᱚᱞᱮ ᱟᱢ ᱫᱚ ᱚᱱᱟ ᱵᱟᱢ ᱠᱚᱨᱟᱣ ᱫᱟᱲᱮᱭᱟᱜ-ᱟ ᱛᱚ ᱚᱱᱟ ᱠᱷᱟᱹᱛᱤᱨ ᱠᱟᱹᱣᱰᱤ ᱞᱟᱜᱟᱜ-ᱟ
ᱞᱟᱜᱟᱜ-ᱟ
ᱛᱚ ᱱᱚᱣᱟ ᱫᱚ ᱢᱤᱫᱴᱮᱱ ᱵᱟᱹᱲᱤᱡ ᱤᱭᱟᱹ ᱠᱟᱱᱟ ᱠᱟᱨᱚᱱ ᱡᱟᱦᱟᱸᱭ ᱮᱠᱮᱵᱟᱨᱮ ᱜᱮ ᱟᱹᱰᱤ ᱜᱮ ᱮ ᱴᱟᱠᱟ ᱯᱚᱭᱥᱟ ᱛᱮ ᱟᱹᱰᱤᱜᱮ ᱞᱤᱪᱟᱹᱲ ᱟᱠᱚ ᱛᱚ ᱩᱱᱠᱩ ᱢᱟᱹᱱᱢᱤ ᱠᱚᱫᱚ ᱚᱱᱟ ᱫᱚ ᱥᱟᱹᱨᱤᱜᱮ ᱵᱟᱝᱠᱚ ᱢᱟᱱᱮ ᱵᱟᱠᱚ ᱦᱚᱠ ᱭᱟᱹᱫᱟᱹᱨ ᱵᱟᱠᱚ ᱦᱟᱛᱟᱣ ᱫᱟᱲᱮᱭᱟᱜ-ᱟ᱾
ᱦᱩᱸ ᱛᱚ ᱚᱱᱟ ᱦᱚᱸ ᱢᱤᱫᱴᱮᱱ ᱮᱴᱠᱮᱴᱚᱬᱮ ᱠᱟᱱᱟ
ᱠᱟᱹᱣᱰᱤ ᱛᱟᱦᱮ ᱞᱮᱠᱷᱟᱱ ᱱᱚᱣᱟ ᱴᱮᱱ ᱠᱟᱱᱟ ᱛᱚ ᱡᱟᱭᱦᱳᱠ ᱚᱱᱟ ᱪᱷᱟᱲᱟ ᱟᱨᱦᱚ ᱢᱮᱱᱟᱜ ᱜᱮᱭᱟ ᱚᱱᱠᱟ ᱮᱯᱥ ᱠᱚ ᱛᱚ ᱟᱹᱰᱤ ᱱᱟᱯᱟᱭ ᱡᱮᱢᱚᱱ ᱜᱩᱜᱩᱞ ᱢᱮᱯᱥ ᱱᱚᱣᱟ ᱢᱤᱫᱴᱮᱱ ᱮᱯᱥ ᱠᱟᱱᱟ ᱛᱚ ᱱᱚᱣᱟ ᱟᱵᱚ ᱧᱮᱞᱟᱵᱩᱱ ᱞᱳᱠᱮᱥᱚᱱ ᱠᱚ ᱢᱮᱱᱠᱷᱟᱱ ᱱᱮᱴᱣᱟᱨᱠ ᱴᱷᱤᱠ ᱴᱷᱟᱠ ᱛᱟᱦᱮᱱ ᱢᱟ ᱢᱤᱫᱴᱮᱱ ᱵᱷᱟᱜᱮ ᱫᱤᱠ ᱠᱟᱱᱟ ᱵᱟᱝ ᱛᱟᱦᱚᱞᱮ ᱠᱷᱟᱱ ᱟᱵᱚ ᱵᱟᱵᱚᱱ ᱵᱩᱡ ᱫᱟᱲᱮᱭᱟᱜ-ᱟ ᱟᱨ ᱡᱟᱦᱟᱸ ᱦᱚᱨ ᱫᱤᱥᱟᱹ ᱵᱟᱵᱚᱱ ᱵᱩᱡᱽ ᱫᱟᱲᱮᱭᱟᱜ ᱚᱱᱟ ᱢᱤᱫᱴᱮᱱ ᱫᱤᱠ ᱠᱟᱱᱟ ᱚᱱᱟ ᱪᱷᱟᱲᱟᱣ ᱠᱤᱪᱷᱩ
ᱟᱨᱚ ᱢᱮᱱᱟᱜ-ᱟ ᱡᱮ
ᱡᱮᱢᱚᱱ ᱱᱤᱛᱚ ᱢᱟ ᱦᱩᱭᱩᱜ ᱠᱟᱱᱟ ᱴᱮᱠᱥᱴ ᱵᱩᱠ ᱱᱚᱣᱟ ᱛᱟᱞᱟ ᱨᱮ ᱠᱮᱞᱟᱥ
ᱪᱚᱞᱚ ᱟᱫᱚ ᱠᱮᱞᱟᱥᱮ ᱮᱢ ᱧᱮᱞ ᱫᱟᱲᱮᱭᱟᱜ-ᱟ
ᱛᱚ ᱚᱸᱰᱮ ᱢᱤᱫᱴᱮᱱ ᱵᱚᱞᱚᱱᱟᱢ ᱚᱸᱰᱮ ᱵᱚᱞᱚ ᱠᱟᱛᱮᱜ ᱟᱯᱞᱳᱰ ᱚᱸᱰᱮ ᱧᱮᱞᱟ ᱡᱮ ᱠᱮᱞᱟᱥ ᱠᱚ ᱛᱤᱱᱟᱹᱜ ᱚᱠᱛᱚ ᱨᱮ ᱵᱟᱝ ᱦᱩᱭᱩᱜ-ᱟ ᱚᱸᱰᱮ ᱫᱚ ᱟᱢ ᱠᱚ ᱞᱟᱹᱭ ᱫᱟᱲᱮᱭᱟᱢᱟ ᱱᱚᱣᱟ ᱪᱷᱟᱲᱟ ᱟᱭᱢᱟ ᱨᱚᱠᱚᱢ ᱮᱯᱥ
ᱫᱚ ᱢᱮᱱᱟᱜ ᱟᱠᱟ ᱜᱮᱭᱟ ᱛᱚ
ᱡᱟᱭᱦᱳᱠ ᱚᱱᱟ ᱪᱷᱟᱲᱟ ᱦᱚᱸ ᱟᱨᱚ ᱟᱻ ᱢᱮᱱᱟᱜ ᱜᱮᱭᱟ ᱱᱚᱣᱟ ᱢᱩᱪᱟᱹᱫ ᱨᱮ ᱟᱢ ᱠᱟᱹᱴᱤᱡ ᱞᱟᱹᱭ ᱛᱟᱞᱟᱝ ᱢᱮ ᱱᱚᱣᱟ ᱤᱫᱤ ᱠᱟᱛᱮᱫ?
ᱦᱮᱸ ᱟᱞᱟᱝ ᱫᱚ ᱜᱟᱞᱚᱪ ᱨᱮᱱᱟᱜ ᱢᱩᱪᱟᱹᱫ ᱞᱟᱝ ᱦᱮᱡ ᱠᱟᱱᱟ᱾ ᱛᱚ ᱟᱞᱟᱝᱟᱜ ᱡᱟᱦᱟᱸ ᱜᱟᱞᱚᱪ ᱨᱮᱱᱟᱜ ᱵᱤᱥᱚᱭ ᱛᱟᱦᱮᱸ ᱠᱟᱱᱟ ᱡᱮ ᱥᱳᱥᱟᱞ ᱢᱤᱰᱤᱭᱟ ᱨᱮᱱᱟᱜ ᱵᱷᱟᱞᱮ ᱫᱤᱠ ᱠᱷᱟᱨᱟᱯ ᱫᱤᱠ ᱚᱱᱟ ᱦᱤᱥᱟᱹᱵ ᱛᱮᱫᱚ ᱤᱧᱫᱩᱧ ᱞᱟᱹᱭᱟ ᱥᱳᱥᱟᱞ ᱢᱤᱰᱤᱭᱟ ᱫᱚ ᱧᱮᱞ ᱡᱚᱝ ᱠᱟᱛᱮᱫ ᱜᱮ ᱵᱷᱟᱞᱮ ᱞᱮᱠᱟ ᱵᱩᱡᱷᱟᱹᱣ ᱠᱟᱛᱮᱫ ᱜᱮ ᱜᱷᱟᱱᱴᱟ ᱫᱚᱨᱠᱟᱨᱚᱜ ᱠᱟᱱᱟ ᱵᱷᱟᱞᱮ ᱫᱤᱠ ᱠᱚ ᱵᱮᱥᱤ ᱱᱚᱡᱚᱨ ᱮᱢ ᱫᱚᱨᱠᱟᱨᱚᱜ ᱠᱟᱱᱟ ᱟᱨ ᱵᱟᱹᱲᱤᱡ ᱫᱤᱠᱷ ᱠᱚᱫᱚ ᱠᱟᱹᱡ ᱥᱟᱦᱟ ᱫᱚᱨᱠᱟᱨᱚᱜ ᱠᱟᱱᱟ ᱡᱟᱦᱟ ᱛᱮ ᱟᱵᱩ ᱟᱵᱚᱣᱟᱜ ᱥᱚᱢᱚᱭ ᱟᱨ ᱟᱵᱚᱣᱟᱜ ᱠᱟᱹᱢᱤ ᱥᱚᱴᱷᱤᱠ ᱵᱷᱟᱵ ᱛᱮᱵᱚᱱ ᱠᱚᱨᱟᱣ ᱫᱟᱲᱮᱭᱟᱜ ᱢᱟ ᱱᱚᱣᱟ ᱦᱤᱥᱟᱹᱵᱽ ᱛᱮ ᱥᱳᱥᱟᱞ ᱢᱤᱰᱤᱭᱟ ᱫᱚ ᱤᱭᱩᱡᱽ ᱫᱚᱨᱠᱟᱨᱚᱜ ᱠᱟᱱᱟ ᱥᱮ ᱪᱮᱫ ᱵᱤᱱᱞᱟᱹᱭᱟ?
ᱦᱮᱸ ᱮᱠᱟᱞ ᱜᱮ ᱛᱚ ᱱᱚᱣᱟ ᱨᱮᱱᱟᱜ ᱢᱩᱪᱟᱹᱫ ᱨᱮᱜᱮᱞᱟᱝ ᱦᱮᱡ ᱟᱠᱟᱱᱟ ᱛᱚ ᱥᱳᱥᱟᱞ ᱢᱤᱰᱤᱭᱟ
ᱦᱮᱸ
ᱮᱠᱷᱟᱱ ᱫᱚ ᱱᱤᱡᱮ ᱦᱟᱨᱛᱮ ᱮᱠᱵᱟᱨᱮ ᱟᱹᱰᱤ ᱟᱹᱰᱤ ᱞᱚᱜᱚᱱ ᱢᱟᱱᱮ ᱟᱹᱰᱤ ᱜᱚᱛᱤ ᱵᱮᱜ ᱛᱮ ᱱᱚᱣᱟ ᱫᱚ ᱦᱮᱡ ᱥᱮᱴᱮᱨᱚᱜ ᱠᱟᱱᱟ ᱥᱟᱱᱟᱢ ᱢᱟᱹᱱᱢᱤ ᱠᱚᱴᱷᱮᱱ ᱱᱚᱣᱟ ᱜᱮ